ᱦᱮᱞᱳ᱾
ᱦᱮᱸ, ᱦᱮᱞᱳ ᱜᱚᱝᱠᱮ ᱞᱟᱹᱭ ᱵᱤᱱ᱾
ᱜᱚᱝᱠᱮ ᱟᱢᱚᱢ ᱧᱟᱢᱚᱜ ᱠᱟᱱᱟ ᱛᱚ?
ᱦᱮᱸ ᱟᱸᱡᱚᱢ ᱧᱟᱢᱚᱜ ᱠᱟᱱᱟ᱾
ᱟᱪᱪᱷᱟ, ᱛᱟᱦᱚᱞᱮ ᱜᱚᱝᱠᱮ ᱱᱤᱛᱚᱜ ᱫᱚ ᱪᱮᱫ ᱠᱚᱢ ᱪᱤᱠᱟᱹᱭ ᱫᱟ?
ᱱᱤᱛᱚᱜ ᱫᱚ ᱡᱚᱢ ᱵᱟᱲᱟ ᱠᱟᱛᱮᱫ ᱫᱩᱲᱩᱵ ᱦᱩᱭ ᱠᱟᱱᱟ, ᱟᱹᱵᱤᱱ ᱫᱚ ᱪᱮᱫ ᱠᱚᱵᱤᱱ ᱪᱤᱠᱟᱹᱭ ᱫᱟ?
ᱤᱧ ᱦᱚᱸ ᱱᱚᱱᱠᱟ ᱡᱚᱢ ᱵᱟᱲᱟᱼᱼ ᱦᱩᱭ ᱠᱟᱛᱮᱫ ᱜᱮ ᱱᱚᱝᱠᱟ ᱜᱤᱛᱤᱡ ᱠᱚ ᱦᱩᱭ ᱟᱠᱟᱱᱟ᱾ ᱮ ᱛᱟᱦᱚᱞᱮ ᱜᱚᱝᱠᱮ ᱛᱮᱦᱮᱧ ᱫᱚ ᱚᱱᱟᱼᱼ ᱱᱚᱣᱟ ᱫᱟᱨᱮ ᱡᱟᱦᱟᱸ ᱟᱵᱚᱼᱼ ᱫᱟᱨᱮ ᱯᱟᱞᱟ ᱠᱚ ᱢᱮᱱᱟᱜ ᱛᱟᱵᱚᱱᱟ ᱥᱮ ᱫᱟᱨᱮ ᱱᱟᱹᱲᱤ ᱠᱚ ᱢᱮᱱᱟᱜ ᱛᱟᱵᱚᱱᱟᱼᱼ ᱱᱚᱣᱟ ᱠᱚ ᱟᱵᱚᱣᱟᱜ ᱢᱟᱹᱱᱢᱤ ᱡᱤᱭᱚᱱ ᱨᱮ ᱪᱮᱫ ᱞᱮᱠᱟ ᱵᱷᱩᱢᱤᱠᱟ ᱥᱮᱼᱼ ᱮᱱᱮᱢ ᱠᱚ ᱢᱮᱱᱟᱜᱼᱟ ᱱᱚᱣᱟ ᱠᱚᱼᱼ ᱟᱨ ᱮ ᱫᱟᱨᱮ ᱠᱚ ᱡᱟᱹᱥᱛᱤ ᱪᱮᱫᱟᱜ ᱵᱟᱵᱚᱱ ᱢᱟᱜᱟ ᱥᱮᱼᱼ ᱥᱮ ᱡᱟᱹᱥᱛᱤ ᱵᱟᱵᱚᱱᱼᱼ ᱦᱮᱸ ᱚᱡᱟᱲᱟ ᱚᱱᱟ ᱥᱟᱶ ᱛᱮᱼᱼ ᱫᱟᱨᱮ ᱠᱚ ᱡᱟᱹᱥ ᱡᱟᱹᱥᱛᱤ ᱡᱟᱹᱥᱛᱤ ᱪᱮᱫᱟᱜ ᱵᱚᱱ ᱨᱚᱦᱚᱭᱟ ᱱᱚᱣᱟ ᱠᱚ ᱤᱫᱤ ᱠᱟᱛᱮ ᱞᱟᱝᱼᱼ ᱜᱟᱯᱟᱞ ᱢᱟᱨᱟᱣᱟ ᱛᱟᱦᱞᱮ ᱜᱚᱝᱠᱮ ᱱᱚᱣᱟ ᱮ ᱫᱟᱨᱮ ᱨᱮᱱᱟᱜᱼᱼ ᱞᱟᱦᱟᱛᱮ ᱛᱟᱦᱚᱞᱮ ᱜᱚᱝᱠᱮ ᱞᱟᱦᱟᱛᱮ ᱱᱚᱣᱟ ᱫᱟᱨᱮ ᱨᱮᱱᱟᱜᱼᱼ ᱪᱮᱫ ᱵᱷᱩᱢᱤᱠᱟ ᱥᱮ ᱮᱱᱮᱢ ᱢᱮᱱᱟᱜᱼᱟ ᱟᱵᱚᱣᱟᱜ ᱱᱚᱣᱟ ᱢᱟᱹᱱᱢᱤ ᱡᱤᱭᱚᱱ ᱨᱮᱼᱼ ᱱᱚᱣᱟ ᱠᱟᱹᱴᱤᱡ ᱞᱟᱹᱭ ᱛᱞᱟᱝ ᱢᱮ ᱟᱨ ᱱᱚᱣᱟ ᱠᱚᱨᱮᱱᱟᱜᱼᱼ ᱫᱟᱨᱮ ᱯᱟᱞᱟ ᱠᱚᱨᱮᱱᱟᱜ ᱟᱵᱩᱣᱟᱜ ᱥᱟᱶᱛᱟ ᱨᱮ ᱪᱮᱫ ᱵᱮᱵᱚᱦᱟᱨ ᱠᱚ ᱢᱮᱱᱟᱜᱼᱟ ᱱᱚᱣᱟ ᱠᱚᱦᱚᱸ ᱞᱟᱹᱭ ᱥᱚᱫᱚᱨ ᱛᱟᱞᱟᱝ ᱢᱮ?
ᱟᱪᱪᱷᱟ᱾
ᱟᱪᱪᱷᱟ᱾
ᱟᱹᱰᱤ ᱱᱟᱯᱟᱭ ᱠᱩᱠᱞᱤ ᱵᱤᱧ ᱫᱚᱦᱚ ᱠᱟᱫᱟ ᱟᱼᱼ ᱯᱨᱚᱛᱷᱚᱢᱚᱛᱚᱧ ᱞᱟᱹᱭᱟ ᱡᱮ ᱵᱳᱫᱼᱟ ᱟᱵᱚᱣᱟᱜ ᱡᱤᱵᱚᱱ ᱨᱮᱼᱼ ᱢᱟᱹᱱᱢᱤ ᱡᱤᱭᱚᱱ ᱨᱮ ᱫᱟᱨᱮ ᱨᱮᱱᱟᱜ ᱵᱷᱩᱢᱤᱠᱟ ᱫᱚ ᱮᱱᱮᱢ ᱟᱹᱰᱤ ᱜᱮ ᱢᱟᱨᱟᱝᱟ᱾ ᱟᱨᱻ ᱚᱱᱟ ᱮᱱᱮᱢ ᱫᱚ ᱟᱵᱚ ᱫᱚ ᱛᱤᱥ ᱦᱚᱸ ᱟ ᱱᱚᱣᱟ ᱫᱟᱨᱮᱯᱟᱞᱟ ᱥᱮ ᱱᱚᱣᱟ ᱡᱟᱦᱟᱸ ᱟᱵᱚᱣᱟᱜ ᱯᱚᱨᱤᱵᱮᱥ ᱨᱮ ᱪᱟᱨ ᱫᱤᱜᱮ ᱟ ᱫᱟᱨᱮ ᱠᱚ ᱢᱮᱱᱟᱜ-ᱟ ᱚᱱᱟ ᱫᱚ ᱵᱟᱵᱚᱱ ᱨᱩᱣᱟᱹᱲ ᱫᱟᱲᱮ ᱟᱭᱟ᱾ ᱛᱚ ᱫᱟᱨᱮᱯᱟᱞᱟ ᱟᱵᱚᱣᱟᱜ ᱡᱤᱭᱚᱱ ᱨᱮ ᱟᱹᱰᱤᱴᱟ ᱜᱮ ᱮᱱᱮᱢ ᱮ ᱫᱚᱦᱚᱭ ᱫᱟᱭ᱾ ᱯᱨᱚᱛᱷᱚᱢᱚᱜ ᱡᱩᱫᱤᱢ ᱧᱮᱞᱟ ᱟᱵᱚ ᱯᱨᱚᱛᱷᱚᱢᱚᱛᱚ ᱡᱟᱦᱟᱸ ᱡᱤᱭᱚᱱ ᱨᱮ ᱢᱟᱱᱮ ᱡᱤᱵᱚᱱ ᱨᱮ ᱚᱠᱥᱤᱡᱮᱱ ᱡᱟᱦᱟᱸ ᱵᱚᱱ ᱧᱟᱢ ᱫᱟ ᱚᱱᱟ ᱫᱚ ᱫᱟᱨᱮ ᱠᱷᱚᱱᱟᱜ ᱜᱮᱵᱚᱱ ᱧᱟᱢ ᱫᱟ ᱟᱨ ᱚᱱᱟ ᱫᱚ ᱟᱵᱚ ᱡᱷᱚᱛᱚ ᱦᱚᱲ ᱜᱮᱵᱚᱱ ᱵᱟᱲᱟᱭᱟ ᱡᱮ ᱚᱠᱥᱤᱡᱮᱱ ᱪᱷᱟᱲᱟ ᱡᱤᱭᱚᱱ ᱫᱚ ᱚᱦᱚᱢ ᱫᱟᱲᱮ ᱠᱮᱭᱟ, ᱡᱮᱢᱚᱱᱴᱟ ᱟᱵᱚ ᱫᱟᱜ ᱪᱷᱟᱲᱟ ᱵᱟᱵᱚᱱ ᱵᱟᱧᱪᱟᱣ ᱫᱟᱲᱮ-ᱜ ᱜᱮᱭᱟ ᱥᱮᱨᱚᱠᱚᱢ ᱜᱮ ᱟᱵᱚ ᱡᱩᱫᱤ ᱚᱠᱥᱤᱡᱮᱱ ᱵᱟᱵᱚᱱ ᱧᱟᱢᱟ ᱵᱟᱵᱚᱱ ᱵᱟᱧᱪᱟᱣ ᱛᱟᱦᱮᱸ ᱫᱟᱲᱮᱜ-ᱟ᱾ ᱠᱟᱨᱮᱢ ᱱᱚᱜᱚᱭ ᱡᱮ ᱚᱠᱥᱤᱡᱮᱱ ᱥᱟᱶᱛᱮ ᱡᱟᱦᱟᱸ ᱠᱟᱨᱵᱚᱱᱰᱟᱭ ᱚᱠᱥᱟᱭᱤᱰ, ᱱᱚᱣᱟ ᱫᱟᱨᱮᱭ ᱦᱟᱛᱟᱣ ᱮᱫᱟ ᱛᱟᱯᱚᱨᱮ ᱟᱵᱚ ᱚᱠᱥᱤᱡᱮᱱ ᱮ ᱮᱢᱟᱵᱚᱱ ᱠᱟᱱᱟᱭ, ᱱᱚᱣᱟ ᱢᱤᱫᱴᱮᱱ ᱟᱹᱰᱤ ᱮᱱᱮᱢ ᱢᱮᱱᱛᱮᱧ ᱧᱮᱞ ᱫᱟ ᱟᱨ ᱛᱟᱪᱷᱟᱲᱟ ᱡᱩᱫᱤᱧ ᱧᱮᱞᱟ, ᱟᱸ ᱟᱵᱚᱣᱟᱜ ᱡᱟᱦᱟᱸ ᱯᱚᱛᱛᱮᱠ ᱫᱤᱱ ᱫᱚᱨᱠᱟᱨ ᱛᱟᱵᱚᱱ ᱫᱤᱱᱟᱹᱢ ᱫᱤᱱ ᱡᱤᱵᱚᱱ ᱨᱮ ᱡᱮᱢᱚᱱ ᱟᱸ ᱟᱸ ᱚᱲᱟᱜ ᱵᱮᱱᱟᱣ ᱛᱷᱠᱮ ᱥᱩᱨᱩ ᱠᱟᱛᱮᱜ, ᱦᱚᱢ ᱴᱤᱵᱤᱞ ᱪᱮᱭᱟᱨ ᱠᱚ, ᱚᱱᱟ ᱠᱚ ᱵᱮᱱᱟᱣ ᱨᱟᱹᱜᱤᱜ ᱦᱚᱸ ᱫᱟᱨᱮ ᱫᱚ ᱟᱰᱤᱴᱟ ᱜᱮ ᱟᱵᱚ ᱟᱸ ᱥᱟᱦᱟᱡᱡᱚ ᱵᱚᱱ ᱜᱮᱭᱟᱭ ᱟᱪᱷᱟ ᱟᱵᱤᱱ ᱠᱟᱴᱤᱡ ᱟᱵᱤᱱ ᱦᱚᱸ ᱠᱟᱹᱴᱤᱡ ᱞᱟᱹᱭ ᱵᱤᱱ ᱥᱮ ᱱᱚᱣᱟ ᱟ ᱫᱟᱨᱮ ᱯᱟᱞᱟ ᱪᱮᱫ ᱞᱮᱠᱟ ᱠᱟᱛᱮᱭ ᱟᱵᱚᱭ ᱥᱟᱦᱟᱡᱡᱳᱭᱮᱜ ᱵᱚᱱᱟ?
ᱦᱳᱭ ᱤᱧᱟᱹᱜ ᱞᱟᱹᱭ ᱞᱮᱠᱟ ᱛᱮᱫᱚ ᱱᱚᱣᱟ ᱫᱟᱨᱮ ᱯᱟᱞᱟ ᱫᱚᱢ ᱟᱢ ᱡᱟᱦᱟᱸ ᱞᱮᱠᱟᱢ ᱞᱟᱹᱭ ᱠᱮᱫᱟ ᱚᱠᱥᱤᱡᱮᱱ ᱫᱚᱭ ᱮᱢᱟᱵᱚᱱ ᱠᱟᱱᱟ ᱚᱱᱟ ᱥᱟᱶᱛᱮ ᱟᱵᱚᱣᱟᱜ ᱢᱟᱹᱱᱢᱤ ᱡᱤᱭᱚᱱ ᱨᱮ ᱫᱳᱭᱱᱚᱱᱫᱤᱱ ᱡᱤᱭᱚᱱ ᱨᱮ ᱱᱟᱱᱟ ᱦᱩᱱᱟᱹᱨ ᱠᱟᱹᱢᱤ ᱨᱮ ᱞᱟᱜᱟᱜ ᱠᱟᱱᱟ᱾ ᱚᱝᱠᱟ ᱞᱮᱠᱟᱛᱮ ᱡᱩᱫᱤ ᱵᱚᱱ ᱧᱮᱞ ᱧᱟᱢᱟ ᱡᱮ ᱚᱲᱟᱜ ᱨᱮᱱᱟᱜ ᱮᱻ ᱫᱚᱨᱡᱟ ᱡᱟᱸᱧᱞᱟ ᱠᱚ ᱥᱟᱶᱛᱮ ᱪᱮᱭᱟᱨ ᱴᱮᱵᱤᱞ ᱡᱟᱦᱟᱸ ᱨᱮᱵᱚᱱ ᱜᱤᱛᱤᱡ ᱠᱟᱱᱟ ᱯᱟᱨᱠᱚᱢ ᱨᱮᱦᱚᱸ ᱱᱚᱣᱟ ᱫᱟᱨᱮ ᱨᱮᱱᱟᱜ ᱮᱻ ᱡᱟᱦᱟᱸ ᱠᱟᱴᱷ ᱠᱚ ᱞᱟᱜᱟᱜ ᱠᱟᱱᱟ ᱱᱚᱣᱟ ᱠᱳᱦᱳ ᱞᱟᱜᱟᱜ ᱠᱟᱱᱟ ᱚᱱᱟ ᱥᱟᱶᱛᱮ ᱚᱱᱟ ᱥᱟᱶ ᱛᱮ ᱦᱚᱸ ᱚᱲᱟᱜ ᱠᱚᱨᱮᱱᱟᱜ ᱡᱟᱦᱟᱸ ᱡᱚᱱᱚᱜ ᱛᱷᱮᱠᱮ ᱟᱨᱟᱢᱵᱚ ᱠᱟᱛᱮᱜ ᱚᱝᱠᱟ ᱱᱟᱜ ᱟᱭᱢᱟ ᱡᱤᱱᱤᱥ ᱜᱮ ᱟᱵᱚᱣᱟᱜ ᱱᱚᱣᱟ ᱫᱳᱭᱱᱚᱱ ᱫᱤᱱ ᱡᱤᱭᱚᱱ ᱨᱮᱫᱚ ᱠᱟᱹᱢᱤ ᱨᱮᱭ ᱞᱟᱜᱟᱜ ᱠᱟᱱᱟ᱾ ᱟᱻ ᱚᱱᱟ ᱥᱟᱶᱛᱮ ᱚᱱᱟ ᱥᱟᱣ ᱛᱮᱷᱚᱸ ᱞᱟᱹᱭ ᱜᱟᱱᱚᱜ-ᱟ ᱡᱮ ᱫᱟᱨᱮ ᱯᱟᱲᱟ ᱠᱷᱟᱹᱛᱤᱨ ᱜᱮ ᱱᱚᱣᱟ ᱟᱵᱚ ᱢᱟᱹᱱᱢᱤ ᱡᱤᱭᱚᱱ ᱫᱚ ᱟᱸᱻ ᱵᱷᱟᱜᱮ ᱞᱮᱠᱟᱛᱮ ᱠᱷᱟᱸᱰᱟᱜ ᱠᱟᱱ ᱛᱟᱵᱚᱱᱟ᱾ ᱚᱱᱟ ᱫᱟᱨᱮ ᱯᱷᱞᱟ ᱠᱷᱟᱹᱛᱤᱨ ᱜᱮᱼᱼ ᱪᱤᱛ ᱵᱭᱪᱤᱛᱛᱨᱚᱭ ᱵᱤᱨ ᱨᱮᱦᱚᱸᱼᱼ ᱟᱭᱢᱟ ᱨᱚᱠᱚᱢ ᱮᱻ ᱮᱱᱮᱢ ᱧᱮᱞ ᱧᱟᱢᱚᱜ ᱠᱟᱱᱟ ᱮᱻ ᱡᱟᱦᱟᱸ ᱞᱮᱠᱟ ᱯᱚᱨᱤᱵᱮᱥ ᱨᱮ ᱵᱷᱟᱨ ᱥᱚᱢᱢᱚ ᱫᱚᱦᱚᱭ ᱫᱟ ᱾ ᱚᱱᱟ ᱥᱟᱶ ᱛᱮᱦᱚᱸ ᱡᱚᱞᱚ ᱵᱟᱭᱩᱼᱼ ᱠᱚᱦᱚᱸ ᱟᱹᱰᱤ ᱱᱟᱯᱟᱭ ᱜᱮ ᱛᱟᱦᱮᱸᱱ ᱠᱟᱱᱟ ᱱᱚᱣᱟ ᱫᱟᱨᱮ ᱱᱚᱣᱟ ᱫᱟᱨᱮ ᱱᱟᱹᱲᱤ ᱠᱷᱟᱹᱛᱤᱨ ᱜᱮ ᱾ ᱛᱟᱦᱟᱞᱮ ᱜᱚᱢᱠᱮ ᱱᱚᱣᱟ ᱫᱟᱨᱮ ᱯᱟᱞᱟ ᱫᱟᱨᱮ ᱯᱟᱞᱟ ᱠᱚᱼᱼ ᱩᱸᱻᱻ ᱥᱮ ᱫᱟᱨᱮ ᱱᱟᱹᱲᱤ ᱠᱚ ᱪᱮᱫᱟᱜ ᱡᱟᱹᱥᱛᱤ ᱵᱟᱵᱚᱱ ᱮᱜᱼᱼ ᱪᱮᱫᱟᱜ ᱡᱟᱹᱥᱛᱤ ᱵᱚᱱ ᱢᱟᱜ ᱫᱟᱼᱼ ᱥᱮ ᱪᱮᱜ ᱠᱷᱚᱛᱤᱜ ᱠᱟᱱᱟ ᱱᱚᱣᱟ ᱠᱚ ᱤᱫᱤ ᱠᱟᱛᱮᱜ ᱠᱟᱹᱴᱤᱡ ᱞᱟᱹᱭ ᱛᱟᱞᱟᱝ ᱢᱮᱥᱼᱼ
ᱟᱪᱪᱷᱟ, ᱦᱮᱸ ᱟᱵᱚ ᱡᱮ ᱱᱚᱜ-ᱚᱭ ᱟᱵᱚᱣᱟᱜ ᱫᱚᱨᱠᱟᱨ ᱨᱮ ᱱᱟᱱᱟᱦᱩᱱᱟᱹᱨ ᱫᱚᱨ ᱚᱠᱟᱨᱮ ᱫᱟᱨᱮ ᱠᱚᱵᱚᱱ ᱢᱟᱜ ᱮᱫᱟ᱾ ᱚᱱᱟ ᱫᱚ ᱠᱤᱱᱛᱩ ᱟᱹᱰᱤᱴᱟᱜ ᱮᱜ ᱯᱚᱨᱤᱵᱮᱥ ᱥᱟᱶᱛᱮ ᱟᱵᱚᱣᱟᱜ ᱫᱤᱱᱟᱹᱢ ᱫᱤᱱ ᱡᱤᱭᱚᱱ ᱨᱮᱦᱚᱸ ᱚᱥᱩᱵᱤᱫᱷᱟ ᱵᱮᱱᱟᱣ ᱟᱨ, ᱟᱵᱚ ᱡᱮᱢᱚᱱ ᱱᱚᱜ-ᱚᱭ ᱚᱲᱟᱜ ᱠᱚᱵᱚᱱ ᱵᱮᱱᱟᱣᱫᱟ᱾ ᱛᱟᱨᱯᱚᱨ ᱱᱚᱜ-ᱚᱭ ᱡᱟᱦᱟᱸ ᱯᱨᱚᱛᱤᱫᱤᱱ ᱟᱻ ᱡᱤᱵᱚᱱ ᱨᱮ ᱡᱟᱦᱟᱸ ᱠᱚ ᱫᱚᱨᱠᱟᱨᱟ ᱟᱵᱚᱣᱟᱜ, ᱡᱮᱢᱚᱱᱴᱟ ᱟᱵᱤᱱ ᱵᱤᱱ ᱞᱟᱹᱭ ᱠᱮᱫᱟ᱾
ᱟᱻ ᱴᱮᱵᱤᱞ ᱪᱮᱭᱟᱨ ᱛᱷᱮᱠᱮ ᱜᱤᱛᱤᱡ ᱯᱟᱨᱠᱚᱢ ᱛᱷᱮᱠᱮ ᱥᱩᱨᱩ ᱠᱟᱛᱮᱜ ᱱᱚᱣᱟ ᱠᱚ ᱛᱟᱨ ᱯᱟᱥᱟᱯᱟᱥᱤ ᱱᱚᱜ-ᱚᱭ ᱡᱮ ᱴᱨᱮᱱ ᱨᱟᱥᱛᱟ ᱡᱚᱠᱷᱚᱱ ᱠᱚ ᱴᱟᱱᱟᱶ ᱮᱫᱟ ᱥᱮ ᱴᱨᱮᱱ ᱞᱟᱭᱤᱱ ᱵᱮᱱᱟᱣ ᱥᱚᱢᱚᱭ ᱡᱚᱠᱷᱚᱱ ᱢᱤᱫᱴᱮᱱ ᱠᱟᱴ ᱵᱮᱵᱚᱦᱟᱨᱚᱜ ᱠᱟᱱᱟ ᱟᱹᱰᱤ ᱢᱟᱱᱮ ᱟᱹᱰᱤ ᱵᱮᱥᱤ ᱯᱚᱨᱤᱢᱟᱱ ᱛᱮ᱾ ᱱᱚᱣᱟ ᱠᱷᱟᱹᱛᱤᱨ ᱛᱮᱫᱚ ᱟᱹᱰᱤ ᱵᱮᱥᱤ ᱫᱟᱨᱮ ᱠᱚ ᱜᱮᱫ ᱦᱩᱭᱩᱜ ᱠᱟᱱᱟ ᱛᱚ, ᱱᱚᱣᱟ ᱫᱚ ᱟᱵᱚᱣᱟᱜ ᱜᱮ ᱠᱷᱚᱛᱤ ᱦᱩᱭᱩᱜ ᱠᱟᱱᱟ᱾ ᱟᱨ ᱯᱨᱚᱛᱷᱚᱢ ᱠᱟᱛᱷᱟ ᱦᱩᱭᱩᱜ ᱠᱟᱱᱟ ᱡᱮ, ᱫᱟᱨᱮ ᱜᱮᱫ ᱫᱚ ᱦᱤᱥᱟᱹᱵ ᱛᱮᱛᱚ ᱴᱷᱤᱠ ᱜᱮᱭᱟ᱾ ᱟᱵᱚ ᱡᱚᱠᱷᱚᱱ ᱫᱟᱨᱮ ᱵᱚᱱ ᱜᱮᱫᱟ ᱡᱮᱢᱚᱱ ᱵᱚᱱ ᱜᱮᱫᱟ᱾ ᱛᱟ ᱛᱷᱮᱠᱮ ᱵᱮᱥᱤ ᱫᱟᱨᱮ ᱵᱚᱱ ᱨᱚᱦᱚᱭᱟ ᱱᱟᱣᱟ ᱱᱟᱣᱟ ᱡᱟᱛᱮ ᱡᱟᱦᱟᱸ ᱵᱚᱱ ᱜᱮᱫ ᱠᱟᱫᱟ᱾ ᱚᱱᱟ ᱱᱟᱣᱟ ᱫᱟᱨᱮ ᱨᱚᱦᱚᱭ ᱠᱟᱛᱮᱫ ᱯᱩᱨᱟᱹᱜ ᱢᱟ ᱚᱱᱟ ᱨᱮᱱᱟᱜ ᱡᱟᱭᱜᱟ ᱦᱟᱢᱮᱴ ᱢᱟᱭ ᱛᱟᱦᱚᱞᱮ ᱠᱷᱟᱱ ᱫᱚ ᱟᱵᱚᱣᱟᱜ ᱟᱹᱰᱤ ᱴᱟᱜ ᱜᱮ ᱥᱩᱵᱤᱫᱷᱟ ᱦᱩᱭᱩᱜ-ᱟ᱾ ᱛᱟᱨ ᱥᱟᱶᱛᱮ ᱯᱚᱨᱤᱵᱮᱥ ᱨᱮᱱᱟᱜ ᱵᱷᱟᱨ ᱥᱟᱢ ᱦᱚᱸ ᱵᱚᱡᱟᱭ ᱛᱟᱦᱮᱱᱟ᱾ ᱟᱨ, ᱟᱹᱵᱤᱱ ᱠᱟᱹᱴᱤᱡᱽ ᱞᱟᱹᱭ ᱵᱤᱱ ᱱᱚᱜ-ᱚᱭ ᱡᱮ ᱫᱟᱨᱮ ᱠᱚᱵᱚᱱ ᱢᱟᱜ ᱮᱫᱟ᱾ ᱛᱟᱨ ᱥᱟᱶᱛᱮ ᱟᱵᱚᱣᱟᱜ ᱡᱟᱦᱟᱸ ᱚᱥᱩᱵᱤᱫᱷᱟ ᱠᱚ ᱦᱩᱭᱩᱜ ᱠᱟᱱᱟ᱾ ᱟᱵᱚ ᱱᱚᱣᱟ ᱠᱚ ᱪᱤᱠᱟᱹ ᱞᱮᱠᱟᱛᱮᱵᱚᱱ ᱟᱸᱜ ᱚᱥᱩᱵᱤᱫᱷᱟ ᱵᱚᱱ ᱠᱚᱢ ᱫᱟᱲᱮᱭᱟᱜ-ᱟ᱾ ᱥᱮ ᱯᱚᱨᱤᱵᱮᱥ ᱵᱚᱱ ᱵᱟᱧᱪᱟᱣ ᱫᱟᱲᱮᱭᱟᱜ-ᱟ᱾ ᱥᱮ ᱫᱟᱨᱮ ᱯᱟᱞᱟ ᱠᱚ ᱟᱵᱚ ᱟᱸᱜ ᱱᱟᱣᱟ ᱠᱟᱨ ᱛᱮᱵᱚᱱ ᱨᱚᱦᱚᱭ ᱫᱟᱲᱮᱭᱟᱜ-ᱟ᱾
ᱦᱳᱭ ᱱᱚᱣᱟ ᱡᱟᱦᱟᱸ ᱞᱮᱠᱟ ᱟᱢᱮᱢ ᱞᱟᱹᱭ ᱠᱮᱫᱟ ᱡᱮ,
ᱫᱟᱨᱮ ᱠᱚᱵᱚᱱ ᱢᱟᱜ ᱜᱤᱰᱤ ᱠᱟᱜ ᱠᱟᱱᱟ᱾ ᱚᱱᱟ ᱠᱷᱟᱹᱛᱤᱨ ᱟᱹᱰᱤ ᱟᱭᱢᱟ ᱨᱚᱠᱚᱢ, ᱟᱹᱰᱤ ᱟᱭᱢᱟ ᱨᱚᱠᱚᱢ ᱮᱸᱴᱠᱮᱴᱚᱬᱮ ᱠᱚ ᱧᱮᱞ ᱧᱟᱢᱚᱜ ᱠᱟᱱᱟ, ᱚᱱᱟ ᱮᱸᱴᱠᱮᱴᱚᱬᱮ ᱞᱮᱠᱟᱛᱮ ᱡᱩᱫᱤ ᱵᱚᱱ ᱧᱮᱞ ᱠᱷᱟᱱ ᱮᱸ ᱡᱮ ᱟᱵᱚ ᱱᱩᱭ ᱱᱟᱞᱟ ᱫᱷᱟᱨᱮ ᱫᱷᱟᱨᱮ ᱛᱮᱦᱚᱸ ᱡᱟᱦᱟᱸ ᱫᱟᱨᱮ ᱯᱟᱞᱟ ᱠᱚ ᱢᱮᱱᱟᱜ-ᱟ᱾ ᱥᱮ ᱫᱟᱨᱮ ᱱᱟᱹᱲᱤ ᱠᱚ ᱢᱮᱱᱟᱜ-ᱟ᱾ ᱱᱚᱣᱟ ᱠᱚᱦᱚᱸ ᱵᱚᱱ ᱢᱟᱜ ᱜᱤᱰᱤᱭᱮᱫᱟ ᱚᱱᱟ ᱠᱷᱟᱹᱛᱤᱨ ᱪᱮᱫ ᱦᱩᱭᱩᱜ ᱠᱟᱱᱟ᱾ᱱᱟᱹᱭ ᱱᱟᱞᱟ ᱫᱷᱟᱨᱮ ᱫᱷᱟᱨᱮ ᱨᱮᱱᱟᱜ ᱡᱟᱦᱟᱸ ᱦᱟ, ᱢᱮᱱᱟᱜ ᱠᱟᱫᱟ ᱚᱱᱟ ᱠᱚᱫᱚ ᱵᱟᱹᱭ ᱵᱟᱹᱭᱛᱮ ᱠᱷᱚᱭ ᱤᱫᱤᱜ ᱠᱟᱱᱟ ᱟᱨ ᱱᱟᱹᱭ ᱨᱮᱱᱟᱜ ᱚᱱᱟ ᱡᱟᱦᱟᱸ ᱟᱭᱚᱛᱚᱱ ᱡᱟᱦᱟᱸᱵᱚᱱ ᱞᱟᱹᱭᱟᱜ ᱠᱟᱱᱟ ᱚᱱᱟ ᱦᱚᱸ
ᱢᱟᱨᱟᱝ ᱤᱫᱤᱜ ᱠᱟᱱᱟ ᱚᱱᱟ ᱠᱷᱟᱹᱛᱤᱨ ᱱᱟᱹᱭ ᱫᱷᱟᱨᱮ ᱨᱮᱱᱟᱜ ᱡᱟᱦᱟᱸ ᱚᱲᱟᱜ ᱠᱚ ᱢᱮᱱᱟᱜ-ᱟ᱾ ᱱᱟᱹᱭ ᱥᱮ ᱜᱟᱰᱟ ᱫᱷᱟᱨᱮ ᱨᱮᱱᱟᱜ ᱚᱲᱟᱜ ᱠᱚ ᱥᱮ ᱡᱟᱦᱟᱸ ᱟᱛᱳ ᱠᱚ ᱥᱮ ᱥᱚᱦᱚᱨ ᱮᱞᱟᱠᱟ ᱠᱚ ᱢᱮᱱᱟᱜ ᱠᱟᱫᱟ᱾
ᱚᱱᱟ ᱠᱚ ᱚᱱᱟ ᱠᱚᱦᱚᱸ ᱵᱟᱹᱭ ᱵᱟᱹᱭᱛᱮ ᱚᱲᱟᱜ ᱠᱚ ᱨᱟᱹᱯᱩᱫᱚᱜ ᱠᱟᱱ ᱛᱟᱠᱚᱣᱟ ᱥᱮ ᱱᱩᱭ ᱫᱷᱟᱨᱮ ᱫᱷᱟᱨᱮ ᱛᱮ ᱡᱟᱦᱟᱸᱭᱟᱜ ᱡᱟᱦᱟᱸᱭᱟᱜ ᱚᱱᱮ ᱵᱟᱹᱫᱽ ᱵᱟᱹᱭᱦᱟᱹᱲ ᱠᱚ ᱢᱮᱱᱟᱜ ᱠᱚᱦᱚᱸ ᱵᱳᱭ ᱵᱟᱹᱭᱛᱮ ᱨᱯᱩᱫ ᱪᱟᱞᱟᱜ ᱠᱟᱱᱟ᱾ ᱩᱸ ᱚᱱᱟ ᱠᱷᱟᱹᱛᱤᱨ ᱤᱧ ᱫᱩᱧ ᱞᱟᱹᱭᱟ ᱡᱮ ᱫᱟᱨᱮ ᱨᱚᱦᱚᱭ ᱫᱚ ᱟᱹᱰᱤ ᱱᱟᱯᱟᱭ ᱠᱟᱹᱢᱤ ᱠᱟᱱ ᱛᱟᱵᱚᱱᱟ᱾ ᱡᱟᱛᱮ ᱱᱟᱹᱭ ᱫᱷᱟᱨᱮ ᱫᱷᱟᱨᱮ ᱛᱮ ᱫᱟᱨᱮ ᱠᱚᱵᱚᱱ ᱨᱚᱦᱚᱭᱟ ᱚᱱᱟ ᱥᱟᱶᱛᱮ ᱰᱟᱦᱟᱨ ᱥᱮ ᱨᱟᱥᱛᱟ ᱫᱟᱨᱮ ᱫᱟᱨᱮ ᱛᱮᱦᱚᱸ ᱟᱵᱚ ᱫᱟᱨᱮ ᱠᱚᱵᱚᱱ ᱨᱚᱦᱚᱭᱟ
ᱦᱩᱸ᱾
ᱚᱱᱟᱜ ᱞᱟᱹᱭ, ᱛᱟᱦᱚᱞᱮ ᱜᱚᱢᱠᱮ ᱟᱵᱟᱫᱚ ᱞᱟᱹᱭ ᱠᱮᱫᱟ ᱛᱟᱦᱞᱮ ᱟᱢᱟᱜ ᱢᱚᱛ ᱛᱮᱫᱚ ᱫᱟᱨᱮ ᱫᱚ ᱪᱮᱫᱟᱜ ᱵᱚᱱ ᱨᱚᱦᱚᱭᱟ ᱡᱟᱹᱛᱤ ᱠᱟᱭᱛᱮ᱾ ᱤᱧ ᱟᱢ ᱴᱷᱮᱱ ᱠᱷᱚᱱ ᱵᱟᱲᱟᱭ ᱥᱟᱱᱟᱧ ᱠᱟᱱᱟ᱾
ᱚᱵᱚᱥᱥᱳᱭ ᱟᱵᱳ ᱫᱟᱨᱮ ᱵᱚᱱ ᱨᱚᱦᱚᱭᱟ ᱟᱻ ᱡᱮᱢᱚᱱᱴᱟ ᱟᱵᱚ ᱚᱠᱥᱤᱡᱮᱱ ᱵᱚᱱ ᱧᱟᱢ ᱫᱟ ᱛᱚ ᱚᱠᱥᱤᱡᱮᱱ ᱪᱷᱟᱲᱟ ᱟᱵᱚ ᱡᱚᱠᱷᱚᱱ ᱡᱤᱭᱚᱱ ᱜᱮ ᱵᱟᱵᱚᱱ ᱠᱷᱟᱸᱰᱟᱣ ᱛᱚᱵᱮ ᱠᱷᱟᱱ ᱫᱚ ᱫᱟᱨᱮ ᱫᱚ ᱨᱚᱦᱚᱭᱛᱮ ᱟᱸᱦᱩᱭ ᱟᱵᱚᱱ ᱜᱮᱭᱟ ᱟᱨ ᱛᱟᱨ ᱥᱟᱶᱛᱮ ᱡᱟᱦᱟᱸ
ᱟᱵᱚᱣᱟᱜ ᱯᱚᱨᱤᱵᱮᱥ ᱨᱮᱱᱟᱜ ᱵᱷᱟᱨ ᱥᱟᱢᱢᱚᱫᱚ ᱞᱟᱹᱜᱤᱫ ᱛᱮ, ᱫᱟᱨᱮ ᱨᱚᱦᱚᱭ ᱦᱩᱭᱩᱜᱼᱟ᱾ ᱡᱮᱢᱚᱱ ᱠᱤᱪᱷᱩ ᱠᱤᱪᱷᱩ ᱡᱤᱵᱽᱡᱤᱭᱟᱹᱞᱤ ᱢᱮᱱᱟᱜ ᱠᱚᱣᱟ ᱡᱟᱦᱟᱸᱭ ᱠᱚᱫᱚ ᱫᱟᱨᱮ ᱨᱮᱱᱟᱜ ᱥᱟᱠᱟᱢ ᱠᱚ ᱡᱚᱢ ᱠᱟᱛᱮ ᱮᱫ ᱠᱤᱢᱵᱟ ᱯᱷᱚᱞ ᱯᱷᱩᱞ ᱠᱚ ᱡᱚᱢ ᱠᱟᱛᱮᱮᱫ ᱠᱚ ᱵᱟᱧᱪᱟᱣ ᱢᱮᱱᱟᱜ ᱠᱚᱣᱟ ᱩᱱᱠᱩᱣᱟᱜ ᱫᱤᱠ ᱫᱤᱭᱮ ᱪᱤᱱᱛᱟᱹ ᱠᱟᱛᱮᱜ ᱧᱮᱞ ᱦᱩᱭᱩᱜᱼᱟ᱾ ᱟᱸ ᱫᱟᱨᱮ ᱨᱮᱱᱟᱜ ᱢᱤᱴᱮᱱ ᱮᱱᱮᱢ ᱢᱮᱱᱟᱜᱼᱟ᱾ ᱡᱟᱜᱟ ᱫᱚ ᱾ ᱟᱵᱚ ᱫᱟᱨᱮ ᱨᱚᱦᱚᱭ ᱞᱟᱜᱟᱣ ᱟᱵᱚᱱᱟ᱾ ᱟᱨ ᱛᱟ ᱥᱟᱷᱛᱮ ᱟᱵᱚ ᱡᱩᱫᱤ ᱡᱚᱞᱚᱵᱟᱭᱩ ᱯᱚᱨᱤᱵᱚᱨᱛᱚᱱ ᱵᱚᱱ ᱧᱮᱞᱟ ᱫᱟᱨᱮ ᱠᱚ ᱡᱩᱫᱤ ᱟᱹᱰᱤ ᱵᱮᱥᱤ ᱛᱮᱵᱚᱱ ᱜᱮᱫᱟ ᱟᱵᱚᱣᱟᱜ ᱫᱚᱨᱠᱟᱨ ᱨᱮ ᱛᱟᱦᱚᱞᱮ ᱠᱷᱟᱱ ᱫᱚ ᱡᱟᱦᱟᱸ ᱯᱚᱨᱤᱵᱮᱥ ᱢᱮᱱᱟᱜᱼᱟ᱾ ᱚᱱᱟ ᱵᱷᱟᱨ ᱥᱩᱢᱚ ᱵᱟᱝ ᱛᱟᱦᱮᱱᱟ᱾ ᱟᱨ ᱡᱩᱫᱤ ᱵᱚᱱ ᱟᱨ ᱥᱚᱵ ᱛᱷᱮᱠᱮ ᱵᱷᱟᱞᱮ ᱦᱩᱭᱩᱜᱼᱟ ᱡᱩᱫᱤ ᱟᱵᱚ ᱫᱟᱨᱮ ᱜᱮᱫ ᱠᱷᱚᱱᱟᱜ ᱫᱟᱨᱮ ᱵᱚᱱ ᱨᱚᱦᱚᱭᱟ ᱛᱟᱦᱚᱞᱮ ᱠᱷᱟᱱ ᱫᱚ ᱯᱚᱨᱤᱵᱮᱥ ᱨᱮ ᱵᱷ ᱥᱟᱢᱢᱚᱦᱚ ᱦᱚᱸ ᱵᱚᱡᱟᱣ ᱛᱟᱦᱮᱱᱟ ᱟᱨ ᱥᱟᱶᱛᱮ ᱟᱨ ᱡᱟᱦᱟᱸ ᱟᱢ᱾ ᱚᱥᱩᱵᱤᱫᱟ ᱠᱚ ᱥᱨᱤᱥᱴᱤᱜᱼᱟ ᱚᱱᱟ ᱠᱚᱵᱚᱱ ᱵᱟᱠᱛᱚ ᱫᱟᱲᱮᱭᱟᱜᱼᱟ᱾
ᱟᱪᱪᱷᱟ ᱱᱚᱣᱟ ᱦᱚᱸ ᱟᱹᱰᱤ ᱱᱟᱯᱟᱭ ᱠᱟᱛᱷᱟ ᱠᱟᱱ ᱜᱮ ᱚᱱᱟ ᱥᱟᱶᱛᱮᱦᱚᱸ ᱤᱧᱦᱚᱸ ᱟᱨᱦᱚᱧ ᱞᱟᱹᱭᱟ ᱡᱮ ᱫᱟᱨᱮ ᱠᱚ ᱪᱮᱫᱟᱜ ᱵᱚᱱ ᱨᱚᱦᱚᱭᱟ? ᱱᱚᱣᱟ ᱤᱫᱤ ᱠᱟᱛᱮᱫ ᱫᱚ ᱤᱧ ᱞᱟ. ᱭ ᱟᱜ ᱜᱮᱭᱟ᱾ ᱟᱵᱚ ᱡᱟᱦᱟᱸ ᱞᱮᱠᱟ ᱵᱚᱱ ᱧᱮᱫᱟ ᱞᱟᱦᱟᱛᱮ ᱡᱟᱦᱟᱸ ᱞᱮᱠᱟ ᱞᱟᱹᱭ ᱾ ᱡᱮ ᱦᱟᱯᱲᱟᱢ ᱠᱚᱣᱟᱜ ᱠᱟᱛᱷᱟ ᱛᱮ ᱟᱸᱡᱚᱢ ᱟᱠᱟᱱᱟ ᱡᱮ ᱛᱚᱠᱷᱚᱱ ᱫᱚ ᱫᱟᱨᱮ ᱱᱟᱹᱲᱤ ᱠᱚ ᱡᱟᱹᱥᱛᱤ ᱵᱟᱠᱚ ᱡᱟᱹᱥᱛᱤ ᱵᱟᱠᱚ ᱢᱟᱜ ᱥᱮ ᱵᱟᱠᱚ ᱢᱟᱜ ᱠᱮᱭᱟ ᱟᱨ
ᱦᱮᱸ᱾
ᱚᱱᱟ ᱠᱷᱟᱹᱛᱤᱨ᱾ ᱦᱮᱸ ᱞᱟᱦᱟ ᱛᱮᱫᱚ ᱴᱷᱤᱠ ᱴᱟᱭᱤᱢ ᱨᱮᱜᱮ ᱮ ᱡᱟᱹᱯᱩᱫ ᱫᱤᱱ ᱦᱳᱭ ᱠᱚᱜᱼᱟ᱾ ᱱᱚᱝᱠᱟ ᱨᱟᱵᱟᱝ ᱫᱤᱱ ᱦᱚᱸ ᱦᱮᱡ ᱠᱚᱜᱼᱟ ᱚᱱᱟ ᱥᱟᱶᱛᱮ ᱦᱮᱸ ᱡᱟᱦᱟᱸ ᱜᱚᱨᱚᱢ ᱫᱤᱱ ᱡᱟᱦᱟᱸ ᱵᱚᱱ ᱢᱮᱛᱟᱜ
ᱦᱮᱸ᱾
ᱥᱮ ᱩᱫᱽᱜᱟᱹᱨ ᱫᱤᱱ ᱱᱚᱝᱠᱟᱱ ᱱᱚᱣᱟ ᱦᱚᱸ ᱴᱟᱭᱤᱢ ᱴᱟᱭᱤᱢ ᱨᱮᱜᱮ ᱦᱤᱡᱩᱜ ᱠᱟᱱ ᱛᱟᱦᱮᱸ ᱢᱮᱱᱠᱷᱟᱱ ᱱᱮᱛᱟᱨ ᱫᱚ ᱧᱮᱞ ᱧᱟᱢᱚᱜᱼᱟ ᱚᱠᱟ ᱨᱮ ᱠᱚᱵᱚᱱ ᱢᱟᱜ ᱥᱟᱯᱷᱟᱭ ᱮᱫᱟ ᱚᱱᱟ ᱠᱷᱟᱹᱛᱤᱨ ᱡᱟᱦᱟᱸ ᱚᱱᱟ ᱫᱟᱜ ᱡᱟᱹᱲᱤ ᱠᱚᱦᱚᱸ ᱴᱷᱤᱠ ᱴᱷᱟᱠ ᱵᱟᱭ ᱡᱟᱹᱲᱤᱜ ᱠᱟᱱᱟ ᱚᱱᱟ ᱥᱟᱶᱛᱮᱦᱚᱸ ᱨᱟᱵᱟᱝ ᱦᱚᱸ ᱡᱤᱥᱛᱤ ᱜᱮ ᱟᱨ ᱜᱚᱨᱚᱢ ᱫᱤᱱ ᱨᱮᱵᱚᱱ ᱧᱮᱞᱟ ᱟᱵᱚᱣᱟᱜ ᱤᱥᱤ ᱜᱮ ᱦᱮᱸ ᱩᱫᱜᱟᱹᱨ ᱠᱟᱱᱟ ᱚᱱᱟ ᱠᱷᱟᱹᱛᱤᱨᱤᱧ ᱞᱟᱹᱭᱟ ᱫᱟᱨᱮ ᱠᱚ ᱟᱵᱚ ᱨᱚᱦᱚᱭ ᱟᱹᱰᱤ ᱞᱟᱹᱠᱛᱤ ᱠᱟᱱ ᱛᱟᱵᱚᱱᱟ ᱡᱟᱛᱮ ᱱᱚᱣᱟ ᱯᱚᱨᱤᱵᱮᱥ ᱨᱮᱱᱟᱜ ᱵᱷᱟᱨᱥᱚᱢᱢᱚ ᱮ ᱵᱚᱡᱟᱭ ᱛᱟᱦᱮᱱ ᱛᱟᱦᱚᱞᱮ ᱜᱚᱝᱠᱮ ᱟᱢ ᱱᱤᱭᱟᱹ ᱠᱚ ᱤᱫᱤ ᱠᱟᱛᱮᱜ ᱢᱩᱪᱟᱹᱫ ᱨᱮ ᱪᱮᱫ ᱮᱢ ᱞᱟᱹᱭ ᱛᱟᱞᱟᱝᱟ ᱠᱟᱹᱴᱤᱡ ᱞᱟᱹᱭ ᱛᱟᱞᱟᱝ ᱢᱮ?
ᱦᱮᱸ ᱢᱩᱪᱟᱹᱫ ᱨᱮᱫᱚ ᱱᱚᱣᱟᱜᱤᱧ ᱞᱟᱹᱭᱟ ᱡᱮ ᱟᱵᱚ ᱡᱮᱢᱚᱱ ᱟᱵᱚᱣᱟᱜ ᱫᱚᱨᱠᱟᱨ ᱨᱮ ᱱᱚᱣᱟ ᱯᱚᱨᱤᱵᱮᱥ ᱠᱷᱚᱱᱟᱜ ᱫᱟᱨᱮ ᱯᱟᱞᱟ ᱠᱚᱵᱚᱱ ᱜᱮᱫ ᱫᱟ ᱟᱵᱚᱣᱟᱜ ᱠᱟᱹᱢᱤ ᱨᱮᱵᱚᱱ ᱞᱟᱜᱟᱣᱫᱟ ᱥᱮᱨᱚᱠᱚᱢ ᱟᱵᱚ ᱱᱚᱣᱟ ᱵᱤᱥᱚᱭ ᱱᱤᱭᱮ ᱥᱚᱪᱮᱛᱚᱱ ᱦᱩᱭᱩᱜ ᱛᱟᱵᱚᱱᱟ ᱡᱮ ᱟᱹᱰᱤ ᱵᱟᱹᱲᱛᱤ ᱯᱨᱚᱭᱳᱡᱚᱱ ᱨᱮᱱᱟᱜ ᱵᱮᱥᱤ ᱫᱟᱨᱮ ᱠᱚᱵᱚᱱ ᱜᱮᱫᱟ᱾ ᱛᱚᱵᱮ ᱠᱷᱟᱱ ᱫᱚ ᱱᱟᱱᱟ ᱦᱩᱱᱟᱹᱨ ᱚᱥᱩᱵᱤᱫᱟ ᱧᱮᱞᱚᱜᱼᱟ᱾ ᱡᱟᱦᱟᱸ ᱠᱚᱫᱚ ᱮᱠᱟᱞ ᱜᱮ ᱢᱟᱱᱮ ᱦᱮᱵ᱾ ᱫᱟᱨᱮ ᱨᱚᱦᱚᱭ ᱪᱷᱟᱲᱟ ᱠᱚᱱᱳ ᱩᱯᱟᱹᱭ ᱵᱟᱹᱱᱩᱜᱼᱟ᱾ ᱛᱚ ᱤᱧᱫᱚ ᱱᱚᱣᱟ ᱠᱚ ᱡᱷᱚᱛᱚ ᱠᱤᱪᱷᱩ ᱫᱤᱠ ᱫᱤᱠ ᱫᱤᱭᱮ ᱧᱮᱞ ᱠᱟᱛᱮᱜ ᱤᱧ ᱞᱟᱹᱭᱟ᱾ ᱟᱵᱚ ᱫᱚ ᱫᱟᱨᱮ ᱜᱮᱫ ᱠᱷᱚᱱᱟᱜ ᱵᱮᱥᱤ ᱫᱚ ᱨᱚᱦᱚᱭ ᱜᱮ ᱩᱪᱤᱛ ᱠᱟᱱ ᱛᱟᱵᱚᱱᱟ᱾